ᱦᱟᱞᱳ
ᱦᱮᱸ
ᱟᱸᱡᱚᱢᱮᱜᱼᱟ ᱵᱮᱱ?
ᱦᱮᱸ ᱟᱸᱡᱚᱢᱚᱜ ᱠᱟᱱᱟ᱾
ᱦᱚᱸ ᱱᱟᱯᱟᱭ ᱵᱟᱲᱟ ᱜᱮᱛᱚ?
ᱦᱮᱸ ᱱᱟᱯᱟᱭ ᱵᱟᱲᱟ ᱜᱮ, ᱟᱨ ᱟᱵᱮᱱ ᱫᱚ?
ᱦᱚᱸ ᱟᱹᱞᱤᱧ ᱦᱚᱸ ᱱᱟᱯᱟᱭ ᱵᱟᱲᱟ ᱜᱮ, ᱚᱲᱟᱜ ᱠᱚᱨᱮ ᱠᱚ ᱵᱮᱥ ᱵᱟᱲᱟ ᱜᱮᱭᱟ?
ᱦᱮᱸ ᱡᱚᱛᱚᱜᱮ ᱵᱮᱥ ᱵᱟᱲᱟ᱾
ᱦᱚᱸ ᱡᱚᱢ ᱵᱟᱲᱟ ᱠᱚ ᱦᱩᱭᱱᱟ ᱥᱮ ᱟᱹᱣᱨᱤ? ᱟᱞᱮ ᱦᱚᱸᱵᱮᱥ ᱵᱟᱲᱟ ᱜᱮ᱾
ᱦᱚᱸ ᱟᱨ ᱫᱟᱜ ᱡᱟᱹᱲᱤ ᱠᱚ ᱪᱮᱜ ᱞᱮᱠᱟ ᱛᱤᱱᱟᱹᱜ ᱫᱷᱟᱹᱵᱤᱡ ᱟᱯᱮᱥᱮᱫ?
ᱟᱞᱮᱥᱮᱜ ᱦᱮᱸ ᱤᱝᱠᱟᱹ ᱫᱟᱜ ᱵᱟᱲᱟ ᱜᱮᱢ ᱫᱚᱢᱮ ᱵᱷᱟᱜᱤ ᱫᱚ ᱵᱟᱝ᱾
ᱦᱩᱸ ᱦᱚ ᱛᱮᱦᱮᱧ ᱫᱟᱜ ᱫᱟ ᱥᱮ ᱵᱟᱝ?
ᱦᱮᱸ ᱟᱞᱮ ᱥᱮᱱ ᱫᱟᱜ ᱞᱮᱫᱟᱭ ᱛᱮᱦᱮᱸᱧ᱾
ᱦᱩᱸ ᱟᱞᱮᱥᱮᱜ ᱢᱟ ᱱᱤᱛᱚᱜ ᱦᱚᱸ ᱡᱟᱹᱯᱩᱫᱮᱜ ᱫᱚ᱾
ᱳ ᱟᱪᱪᱷᱟ ᱟᱞᱮ ᱥᱮᱫ ᱫᱚ ᱠᱤᱪᱷᱩ ᱠᱷᱚᱱ ᱞᱟᱦᱟ ᱫᱟᱜᱮᱜ ᱛᱟᱦᱮᱸᱜᱟ, ᱱᱤᱛᱚᱜ ᱫᱚ ᱵᱚᱱᱫᱚᱣ ᱠᱟᱜᱼᱟᱭ ᱦᱟᱸᱜ᱾
ᱦᱚ ᱛᱟ ᱨᱚᱦᱚᱭ ᱠᱟᱹᱢᱤ ᱠᱚ ᱛᱤᱱᱟᱹᱜ ᱫᱷᱟᱵᱤᱡ ᱯᱮ ᱞᱟᱦᱟ ᱟᱠᱟᱜᱼᱟ?
ᱦᱮᱸ ᱟᱫᱚ ᱥᱮᱨᱢᱟ ᱡᱟᱹᱲᱤ ᱠᱚ ᱦᱚᱸᱜᱼᱚ ᱱᱚᱝᱠᱟ ᱛᱚ ᱴᱷᱤᱠ ᱴᱷᱟᱠ ᱵᱟᱝ ᱦᱩᱭᱩᱜ ᱠᱟᱱᱟ ᱛᱟᱦᱞᱮ ᱵᱟᱹᱫᱽ ᱠᱚᱨᱮ ᱦᱚᱸ ᱩᱱᱟᱹᱜ ᱫᱚ ᱠᱷᱮᱛ ᱠᱚᱨᱮ ᱦᱚᱸ ᱩᱱᱟᱹᱜ ᱫᱚ ᱫᱟᱜ ᱵᱟᱹᱱᱩᱜ ᱠᱷᱟᱹᱛᱤᱨ ᱛᱮ ᱦᱟᱸᱜ ᱡᱷᱚᱛᱚ ᱵᱟᱹᱫᱽ ᱠᱚᱫᱚ ᱵᱟᱞᱮ ᱨᱚᱦᱚᱭ ᱜᱚᱫ ᱠᱟᱫᱟ ᱚᱝᱠᱟ ᱢᱤᱫ ᱴᱮᱱ ᱵᱟᱨᱭᱟ ᱜᱮᱞᱮ ᱨᱚᱦᱚᱭ ᱵᱟᱲᱟ ᱜᱚᱫ ᱠᱟᱜᱼᱟ ᱦᱟᱸᱜ᱾
ᱚ ᱚᱱᱮ ᱡᱤᱞᱛᱩ ᱫᱟᱠᱟ ᱡᱚᱢ ᱠᱟᱫᱚ ᱦᱩᱭ ᱟᱠᱟᱱᱟ ᱟᱨᱠᱤ ᱵᱟᱝ?
ᱦᱮᱸ ᱦᱮᱸ ᱦᱮᱸ ᱟ ᱛᱟᱦᱞᱮ ᱟᱯᱮ ᱥᱮᱫ ᱫᱚ ᱚᱠᱟᱞᱮᱠᱟ ᱨᱚᱦᱚᱭ ᱠᱚ ᱛᱤᱱᱟᱹᱜ ᱡᱷᱟᱹᱞ?
ᱟᱞᱮ ᱦᱚᱸ ᱚᱝᱠᱟᱜ ᱜᱮ ᱟᱨᱠᱤ ᱟᱯᱮ ᱫᱤᱥᱚᱢ ᱞᱮᱠᱟᱜᱮ ᱟᱨᱠᱤ ᱵᱟᱹᱫᱽ ᱠᱚᱫᱚ ᱟᱹᱣᱨᱤᱭᱟᱜᱼᱟ, ᱵᱟᱹᱭᱦᱟᱹᱲ ᱠᱚᱨᱮ ᱠᱟᱹᱴᱤᱡ ᱫᱟᱜ ᱵᱟᱲᱟ ᱠᱟᱱᱟ ᱚᱱᱟᱜᱮ ᱨᱚᱦᱚᱭ ᱵᱟᱲᱟᱭ ᱫᱟᱞᱮ᱾
ᱟᱪᱪᱷᱟ
ᱟᱸ ᱚᱱᱟᱜᱮ ᱫᱮᱥᱤ ᱥᱤᱢ ᱡᱚᱢ ᱞᱮᱠᱟ ᱫᱚ ᱨᱚᱦᱚᱭ ᱫᱚᱞᱮ ᱟᱨᱟᱢᱵᱚᱣ ᱠᱟᱫᱟ ᱟᱨᱠᱤ᱾
ᱟᱪᱪᱷᱟ ᱦᱮᱸ ᱟᱹᱰᱤ ᱱᱟᱯ
ᱚᱸ ᱚᱸ ᱛᱟ ᱫᱮᱥᱤ ᱥᱤᱢ ᱠᱚ ᱟᱯᱮᱥᱮᱫ ᱫᱚ ᱪᱟᱥ ᱠᱟᱜ ᱠᱚᱣᱟᱯᱮ ᱥᱮ ᱵᱟᱝ?
ᱟ ᱦᱮᱸ ᱢᱮᱱᱟᱜ ᱠᱚᱜᱮ ᱛᱟᱞᱮᱭᱟ ᱚᱲᱟᱜ ᱠᱚᱨᱮ ᱚᱝᱠᱟ ᱫᱮᱥᱤ ᱥᱤᱢ ᱠᱚᱫᱚ ᱢᱮᱱᱟᱜ ᱠᱚᱜᱮᱭᱟ᱾
ᱚ ᱦᱮᱸᱛᱚ ᱫᱚᱦᱚ ᱫᱚᱨᱠᱟᱨ ᱛᱚ ᱵᱟᱠᱷᱟᱡ ᱫᱚ ᱢᱟᱡᱮ ᱥᱟᱡᱷᱮ ᱡᱤᱞ ᱡᱚᱢ ᱵᱩᱡᱷᱟᱹᱣᱟ, ᱯᱚᱞᱛᱤ ᱡᱤ ᱯᱳᱞᱴᱤ ᱡᱤᱞ ᱫᱚ ᱛᱤᱱᱟᱹᱜ ᱵᱮᱱ ᱡᱚᱢᱟ?
ᱦᱮᱸ
ᱦᱚᱸ ᱛᱟᱦᱞᱮ ᱳᱫ ᱯᱩᱴᱠᱟᱹ ᱠᱚ ᱪᱮᱫ ᱞᱮᱠᱟ ᱟᱯᱮᱥᱮᱜ ᱟᱢᱫᱟᱱᱤ?
ᱮᱸ ᱩᱫ ᱯᱩᱴᱠᱟᱹ ᱫᱚ ᱦᱟᱸᱜ ᱟᱜ ᱮ ᱮ ᱟᱹᱞᱤᱧ ᱫᱚ ᱦᱟᱸᱜ ᱱᱤᱛᱚᱜ ᱫᱚ ᱥᱮᱪᱮᱫ-ᱟᱥᱲᱟ ᱨᱮᱜᱮ ᱢᱮᱱᱟᱜ ᱞᱤᱧᱟ ᱦᱟᱸᱜ ᱛᱚ ᱟᱹᱣᱨᱤᱞᱤᱧ ᱡᱚᱢ ᱧᱟᱢ ᱠᱚᱣᱟ ᱱᱤᱭᱟᱹ ᱫᱷᱟᱣ ᱨᱮᱱ ᱫᱚ ᱦᱟᱸᱜ ᱟ ᱵᱟᱢ ᱞᱮ ᱫᱟ ᱦᱩᱭᱩ-ᱜᱚᱜ ᱠᱟᱱᱟ ᱠᱟ. ᱢᱤ ᱠᱚᱨᱮ ᱚᱱᱠᱟ ᱫᱚ ᱟᱹᱞᱤᱧ ᱫᱚ ᱦᱟᱸᱜ ᱟᱹᱣᱨᱤᱞᱤᱧ ᱡᱚᱢ ᱠᱚᱣᱟ ᱦᱮᱸ
ᱚ ᱦᱮᱸ ᱟᱞᱮᱢᱟ ᱵᱤᱨ ᱫᱤᱥᱚᱢ ᱦᱚᱲ ᱠᱟᱱᱟ ᱩᱫ ᱯᱩᱴᱠᱟᱹ ᱫᱚ ᱮᱵᱮᱞᱮᱵᱮᱞ ᱟᱨᱠᱤ ᱱᱤᱛᱚᱜ ᱫᱚ ᱯᱩᱴᱠᱟᱹ ᱫᱚ ᱵᱷᱟᱜᱮ ᱠᱚ ᱡᱟᱱᱟᱢᱚᱜ ᱠᱟᱱᱟ ᱡᱟᱹᱥᱛᱤ ᱜᱮ ᱡᱚᱢ ᱵᱟᱲᱟ ᱫᱚ ᱵᱷᱟᱜᱮ ᱜᱮ ᱦᱩᱭᱩᱜ ᱠᱟᱱᱟ ᱵᱷᱩᱴᱠᱟᱹ ᱞᱮᱴᱚ ᱫᱚ ᱟᱹᱰᱤ ᱡᱳᱨ ᱥᱮᱵᱮᱞ ᱫᱚ ᱚᱱᱟᱛᱮ ᱠᱟᱹᱴᱤᱡ ᱞᱮᱴᱚ ᱵᱟᱲᱟ ᱦᱳᱭᱱᱟ ᱦᱚᱞᱟ ᱫᱚ ᱟᱨᱠᱤ
ᱦᱮᱸ ᱦᱮᱸ ᱟᱪᱪᱷᱟ ᱟᱪᱪᱷᱟ ᱡᱟᱭᱦᱳᱠ ᱛᱟᱦᱚᱞᱮ ᱟᱯᱮ ᱫᱚᱯᱮ ᱱᱟᱹᱢᱟᱹᱭ ᱜᱚᱫ ᱱᱟ ᱡᱚᱢ ᱱᱟᱹᱢᱟᱹᱭ ᱜᱚᱫ ᱱᱟᱯᱮ
ᱦᱮᱸ ᱦᱮᱸ ᱡᱚᱢ ᱱᱟᱹᱢᱟᱹᱭ ᱫᱚ ᱦᱳᱭ ᱠᱟᱱᱟ ᱟᱨᱠᱤ ᱯᱩᱴᱠᱟᱹ ᱤᱭᱟᱹ ᱳᱫ ᱠᱚᱦᱚᱸ ᱡᱟᱱᱟᱢᱚᱜ ᱠᱟᱱᱟ ᱟᱨᱠᱤ ᱯᱟᱴᱠᱟ ᱳᱫ ᱠᱚ ᱯᱟᱴᱠᱟ ᱳᱫ ᱠᱚᱵᱤᱱ ᱵᱟᱲᱟᱭᱟᱛᱚ
ᱦᱮᱸ ᱦᱮᱸ ᱦᱮᱸ ᱚᱱᱟ ᱵᱤᱨ ᱨᱮᱱᱟᱜ ᱡᱟᱦᱟ ᱛᱤᱱᱟᱹᱜ ᱩᱫ ᱠᱚᱦᱚ ᱚᱱᱟ ᱠᱚᱫᱟᱞᱤᱧ ᱵᱟᱲᱟᱭᱟ ᱯᱟᱴᱠᱟ ᱩᱫ ᱠᱚ ᱟᱨ ᱚᱱᱟ ᱢᱮᱛᱟᱢ ᱳᱫ ᱠᱚ ᱦᱩᱭᱩᱜ ᱜᱮᱭᱟ ᱥᱮ ᱵᱟᱝ ᱦᱚᱸ ᱚᱱᱟ ᱠᱚᱫᱚᱞᱤᱧ ᱵᱟᱰᱟ
ᱦᱚᱸ ᱦᱚᱸ ᱢᱮᱛᱛᱟᱢ ᱟ ᱳᱫ ᱢᱚᱛᱟᱢ ᱳᱫ ᱫᱚ ᱮᱠᱷᱚᱱ ᱫᱚ ᱵᱟᱝ ᱦᱩᱭᱩᱜᱼᱟ ᱯᱩᱡᱟᱹ ᱥᱤᱡᱤᱱ ᱟᱱᱟᱫᱚ ᱟᱨᱠᱤ
ᱦᱮᱸ ᱦᱮᱸ ᱦᱮᱸ ᱟᱫᱷᱟ ᱢᱟᱱᱮ ᱩᱫ ᱠᱚᱞᱤᱧ ᱵᱟᱰᱟᱭᱟ ᱟᱫᱚ ᱚᱠᱟ ᱥᱤᱡᱤᱱ ᱦᱩᱭᱩᱜᱼᱟ ᱚᱱᱟ ᱫᱚ ᱩᱱᱟᱹᱜ ᱵᱟᱰᱟᱭ ᱵᱟᱹᱱᱩᱜ ᱟᱠᱟᱜᱼᱟ ᱦᱟᱜ
ᱦᱮ ᱛᱟᱦᱚᱞᱮ ᱟᱵᱮᱱ ᱦᱚᱸ ᱵᱤᱨ ᱫᱤᱥᱚᱢ ᱨᱮᱱ ᱠᱟᱱ ᱜᱮᱭᱟ ᱵᱤᱱ ᱛᱟᱦᱚᱞᱮ ᱵᱟᱝ
ᱦᱮᱸ ᱦᱮᱸ ᱟᱹᱞᱤᱧ ᱦᱚᱸ ᱵᱤᱨ ᱫᱤᱥᱚᱢ ᱨᱮᱱ ᱜᱮ
ᱩ ᱛᱟᱦᱚᱞᱮ ᱱᱟᱯᱟᱭ ᱜᱮ ᱛᱟᱦᱚᱞᱮ ᱮᱢ ᱵᱤ ᱟᱵᱮᱱᱟᱜ ᱛᱤᱱᱟᱹᱜ ᱢᱟᱨᱟᱝ ᱪᱮ ᱥᱟᱨᱡᱚᱢ ᱵᱤᱨ ᱥᱮ ᱪᱮᱫ ᱵᱤᱨ ᱠᱟᱱᱟ
ᱦᱮᱸ ᱥᱟᱨᱡᱚᱢ ᱵᱤᱨ ᱥᱟᱶᱛᱮ ᱟᱭᱢᱟ ᱞᱮᱠᱟᱱᱟᱜ ᱚᱱᱮ ᱠᱟᱹᱴᱤᱡ ᱠᱟᱹᱴᱤᱡ ᱚᱱᱮ ᱥᱤᱠᱟ. ᱴ ᱫᱟᱨᱮ ᱠᱚ ᱢᱮᱱᱟᱜᱼᱟ ᱟᱫᱚ ᱡᱟᱹᱥᱛᱤ ᱠᱟᱭ ᱛᱮᱫᱚ ᱥᱟᱨᱡᱚᱢ ᱵᱤᱨ ᱜᱮ ᱢᱮᱱᱟᱜᱼᱟ ᱥᱟᱨᱡᱚᱱ ᱰᱤᱨ ᱜᱮ ᱞᱮ ᱜᱟᱱᱚᱜᱼᱟ
ᱚ ᱛᱟᱦᱚᱞᱮ ᱢᱟᱱᱮ ᱦᱟᱹᱛᱤ ᱠᱚ ᱡᱟᱦᱟᱸ ᱥᱩᱠᱨᱤ ᱠᱚ ᱛᱟᱦᱚᱞᱮ ᱟᱯᱮ ᱥᱮᱫ ᱫᱚ ᱢᱮᱱᱟᱜ ᱠᱚᱣᱟ ᱥᱮ ᱵᱟᱹᱱᱩᱜ ᱠᱚᱣᱟ
ᱦᱮᱸ ᱦᱮᱸ ᱢᱮᱱᱟᱜ ᱠᱚᱣᱟ ᱦᱟᱛᱮ ᱦᱟᱣᱱᱮ ᱦᱤᱨᱤ ᱵᱟᱲᱟ ᱞᱮᱜᱮᱭᱟ ᱠᱚ ᱯᱮᱲᱟ ᱞᱮᱠᱟ ᱢᱟᱱᱮ ᱢᱟᱡᱷᱮᱨ ᱢᱚᱫᱽᱫᱷᱮ ᱠᱚ ᱦᱮᱡ ᱜᱚᱫᱼᱟ ᱚᱱᱟ ᱠᱷᱟᱹᱛᱤᱨ ᱦᱟᱸᱜ ᱞᱤᱧ ᱞᱟᱹᱭ ᱫᱟ ᱯᱮᱲᱟ ᱞᱮᱠᱟ ᱢᱟᱱᱮ ᱫᱤᱱ ᱫᱷᱟᱨᱟ ᱜᱮᱠᱚ ᱦᱤᱡᱩᱜ ᱜᱮᱭᱟ ᱟᱨ ᱩᱱᱠᱩ ᱥᱩᱠᱨᱤ ᱫᱚ ᱵᱤᱨ ᱥᱩᱠᱨᱤ ᱢᱮᱱᱟᱜ ᱟᱠᱟᱫ ᱠᱚᱣᱟ ᱩᱱᱠᱩ ᱫᱚ ᱢᱟᱱᱮ ᱩᱱᱠᱩ ᱫᱚ ᱟᱹᱛᱩ ᱥᱮᱫ ᱫᱚ ᱩᱱᱟᱹᱜ ᱵᱟᱠᱚ ᱠᱚ ᱦᱤᱡᱩᱜ ᱜᱮᱭᱟ ᱡᱟᱹᱥᱛᱤ ᱵᱚᱛᱚᱨᱟᱱ ᱡᱤᱭᱟᱹᱞᱤ ᱫᱚ ᱦᱟᱜ ᱱᱩᱠᱩ ᱦᱟᱹᱛᱤ ᱠᱚᱜᱮ ᱟᱹᱛᱩ ᱥᱮᱫ ᱠᱚ ᱦᱤᱡᱩᱜᱼᱟ ᱟᱰᱮ ᱩᱱᱠᱩ ᱠᱚ ᱦᱮᱡ ᱞᱮᱱᱠᱷᱟᱱ ᱜᱮ
ᱩ
ᱠᱟᱹᱴᱤᱡ ᱵᱚᱛᱚᱨ ᱧᱚᱜ ᱟᱹᱭᱠᱟᱹᱜᱼᱟ
ᱚ ᱢᱟᱱᱮ ᱠᱷᱚᱭ ᱠᱷᱚᱛᱤ ᱫᱚ ᱵᱟᱠᱚ ᱠᱚᱨᱟᱣᱟ ᱚᱲᱟᱜ ᱠᱚᱨᱮᱱᱟᱜ ᱟᱨᱤᱠᱤ ᱦᱳᱲᱳ ᱪᱟᱣᱞᱮ ᱥᱮ ᱟᱹᱞᱩ ᱯᱷᱟᱹᱞᱩ ᱠᱚ ᱨᱚᱦᱚᱭ ᱠᱟᱜᱼᱟ ᱵᱟᱝ ᱡᱚᱢᱟᱠᱚ ᱚᱱᱠᱟ ᱞᱮᱠᱟ
ᱦᱮᱸ ᱟᱫᱚ ᱦᱟᱸᱜ ᱮ ᱱᱚᱜᱼᱚᱭ ᱛᱚ ᱱᱮᱛᱟᱨ ᱫᱚ ᱡᱟᱹᱥᱛᱤ ᱟᱠᱚᱣᱟᱜ ᱛᱟᱦᱮᱱ ᱴᱷᱟᱶ ᱜᱮᱛᱚ ᱵᱚᱱ ᱩᱡᱟᱹᱲᱮᱜᱼᱟ ᱢᱟᱱᱮ ᱵᱤᱨ ᱵᱩᱨᱩ ᱵᱚᱱ ᱢᱟᱜ ᱯᱷᱟᱫᱟᱭ ᱫᱟ ᱢᱟᱱᱮ ᱛᱚ ᱟᱠᱚᱣᱟᱜ ᱛᱟᱦᱮᱱ ᱴᱷᱟᱶ ᱫᱚ ᱩᱡᱟᱹᱲᱚᱜ ᱠᱟᱱᱟ ᱟᱫᱚ ᱟᱛᱳ ᱫᱤᱥᱚᱢ ᱟᱛᱳ ᱫᱤᱥᱚᱢ ᱥᱮᱫ ᱠᱚ ᱦᱤᱡᱩᱜ ᱠᱟᱱᱟ ᱮ ᱛᱚ ᱦᱮᱡ ᱫᱚᱠᱚ ᱦᱤᱡᱩᱜ ᱠᱟᱱᱟ ᱟᱫᱚ ᱢᱤᱢᱤᱫᱴᱟᱝ ᱦᱚᱲ ᱫᱚ ᱱᱚᱝᱠᱟ ᱵᱚᱱ ᱛᱟᱦᱮᱱ ᱜᱮᱭᱟ ᱥᱮ ᱢᱟᱱᱮ ᱮ ᱢᱟᱱᱮ ᱵᱟᱝ ᱨᱟᱸᱜᱟᱣ ᱡᱤᱱᱤᱥ ᱵᱚᱱ ᱨᱟᱸᱜᱟᱣ ᱦᱚᱪᱚᱭᱮᱫ ᱠᱚᱣᱟ ᱩᱱᱠᱩ ᱡᱤᱭᱟᱹᱞᱤ ᱫᱚ ᱦᱟᱸᱜ ᱦᱚᱭᱛᱚ ᱛᱷᱤᱨ ᱛᱷᱟᱨ ᱠᱚ ᱛᱟᱦᱮᱱᱟ ᱟᱫᱚ ᱡᱩᱫᱤ ᱵᱚᱱ ᱨᱟᱹᱜᱤ ᱦᱚᱪᱚ ᱠᱚᱣᱟ ᱩᱱᱠᱩ ᱫᱚᱠᱚ ᱠᱷᱩᱛᱤ ᱜᱮᱭᱟ ᱟᱫᱚ ᱚᱱᱠᱟ ᱚᱲᱟᱜ ᱠᱚ ᱢᱤᱫ ᱫᱤᱱ ᱫᱚᱠᱚ ᱨᱟᱹᱯᱩᱫ ᱤᱫᱤ ᱜᱚᱫ ᱜᱮᱭᱟ ᱚᱲᱟᱜ ᱠᱚᱨᱮᱱᱟᱜ ᱦᱩᱲᱩ ᱪᱟᱣᱞᱮ ᱠᱚ ᱮ ᱢᱟᱱᱮ ᱚᱱᱠᱟ ᱠᱚ ᱮ ᱠᱷᱚᱛᱤ ᱵᱟᱲᱟᱭ ᱜᱮᱭᱟ ᱥᱟᱶᱛᱮ ᱡᱩᱫᱤ ᱠᱟᱭᱨᱟ ᱫᱟᱨᱮ ᱡᱟᱹᱥᱛᱤ ᱞᱟᱹᱭᱟᱠᱚ ᱠᱟᱭᱨᱟ ᱫᱟᱨᱮ ᱠᱚ ᱡᱩᱫᱤ ᱛᱟᱦᱮᱱᱟ ᱚᱱᱟ ᱠᱚ ᱟᱹᱰᱤ ᱡᱳᱨ ᱠᱚ ᱨᱟᱹᱯᱩᱫ ᱵᱟᱲᱟ ᱟᱠᱟᱫᱟ ᱟᱞᱮ ᱥᱮᱫ ᱫᱚ ᱦᱟᱸᱜ ᱚᱱᱠᱟ ᱧᱮᱞ ᱟᱠᱟᱱᱟ᱾
ᱦᱮᱸ ᱵᱟᱝ ᱵᱟᱝ ᱠᱟᱭᱨᱟ ᱫᱚ ᱟᱹᱰᱤ ᱡᱟᱹᱥᱛᱤ ᱧᱚᱜ ᱠᱚ ᱡᱚᱢᱟ ᱟᱨᱠᱤ ᱞᱟᱹᱭᱟᱠᱚ ᱛᱚ᱾
ᱦᱮᱸ ᱦᱮᱸ ᱦᱮᱸ
ᱦᱚᱸ ᱟᱫᱚ ᱩᱱᱠᱩ ᱫᱚ ᱪᱮᱫᱠᱟ ᱩᱱᱠᱩ ᱫᱚ ᱵᱚᱸᱜᱟ ᱞᱮᱠᱟᱱ ᱡᱤᱱᱤᱥ ᱛᱟᱵᱚᱱ ᱛᱚ ᱟᱵᱚᱨᱮᱱ ᱠᱚ ᱞᱟᱹᱭᱟ ᱟᱭᱟᱜ ᱡᱩᱫᱤᱢ ᱠᱷᱚᱛᱤ ᱛᱟᱭᱟ ᱟᱢᱟᱜ ᱮ ᱠᱷᱚᱛᱤ ᱛᱟᱢᱟ ᱚᱱᱠᱟ ᱠᱚ ᱞᱟᱹᱭ ᱵᱟᱲᱟᱭᱟ ᱟᱨᱠᱤ᱾ ᱟᱸᱡᱚᱢ ᱠᱟᱜᱼᱟ ᱞᱤᱧ᱾
ᱦᱮᱸ ᱦᱮᱸ ᱩᱱᱠᱩ ᱫᱚᱠᱚ ᱨᱟᱹᱜᱤᱜ ᱜᱮᱭᱟ, ᱨᱟᱹᱜᱤ ᱞᱮᱱᱠᱷᱟᱱᱮ ᱠᱷᱟᱛᱤ ᱛᱟᱢᱟᱭᱟ ᱟᱫᱚ ᱛᱚᱠᱷᱚᱱ ᱫᱚ᱾ ᱢᱟᱱᱮ ᱩᱱ ᱚᱠᱛᱚ ᱫᱚ ᱟᱫᱚ ᱦᱚᱭᱛᱚ ᱵᱟᱹᱲᱤᱡ ᱮᱢ ᱢᱚᱱᱮ ᱜᱚᱫᱟ ᱠᱤᱱᱛᱩ ᱟᱢ ᱦᱚᱛᱚ ᱩᱱᱠᱩ ᱫᱚ ᱢᱟᱱᱮ ᱟᱵᱚ ᱦᱚᱸ ᱛᱚᱵᱚᱱ ᱠᱷᱚᱛᱤᱭᱮᱫ ᱛᱟᱠᱚ ᱜᱮᱭᱟ ᱠᱟᱹᱴᱤᱡ ᱫᱚᱵᱚᱱ ᱠᱷᱚᱛᱤᱭ ᱜᱮᱭᱟ ᱚᱱᱟ ᱠᱷᱟᱹᱛᱤᱨ ᱜᱮᱥᱮ ᱩᱱᱠᱩ ᱫᱚᱠᱚ ᱨᱮᱸᱜᱤᱜ ᱠᱟᱱᱟ᱾
ᱟᱹᱰᱤ ᱠᱷᱚᱛᱤ ᱠᱚᱣᱟᱵᱚᱱ ᱪᱟᱯᱟᱫ ᱠᱚᱣᱟ ᱵᱚᱱ, ᱟᱜᱼ ᱥᱟᱨ ᱛᱮᱵᱚᱱ ᱴᱩᱴᱤ ᱠᱚᱣᱟ ᱩᱢᱩᱠ ᱠᱚᱣᱟᱵᱚᱱ ᱚᱱᱟᱛᱮ ᱠᱚ ᱨᱟᱹᱜᱤᱜᱼᱟ ᱥᱮ᱾
ᱦᱮᱸ ᱛᱟᱦᱚᱞᱮ ᱟᱯᱮ ᱥᱮᱫ ᱦᱚᱸᱛᱚ ᱢᱟᱱᱮ ᱟᱯᱮ ᱦᱚᱸᱛᱚ ᱵᱤᱨ ᱫᱤᱥᱚᱢ ᱦᱚᱲ ᱜᱮ ᱠᱟᱱᱟ ᱯᱮ?
ᱦᱮᱸ ᱵᱤᱨ ᱫᱤᱥᱚᱢ ᱦᱚᱲ ᱫᱚ ᱠᱟᱱᱟ ᱠᱤᱱᱛᱩ ᱦᱟᱹᱛᱤ ᱫᱚ ᱚᱱᱠᱟ ᱞᱮᱠᱟ ᱫᱚ ᱢᱟᱱᱮ ᱟᱹᱰᱤ ᱢᱟᱨᱟᱝ ᱵᱤᱨ ᱛᱟᱞᱮ ᱛᱚ ᱢᱟᱱᱮ ᱫᱤᱥᱚᱢ ᱥᱮᱫ ᱟᱛᱳ ᱥᱮᱫ ᱦᱮᱡ ᱨᱮᱱᱟᱜ ᱥᱚᱢᱚᱭ ᱵᱟᱹᱱᱩᱜ ᱛᱟᱠᱚᱣᱟ ᱟᱨᱠᱤ᱾ ᱢᱟᱱᱮ ᱵᱤᱨ ᱨᱮᱜᱮ ᱠᱚ ᱛᱟᱦᱮᱱᱟ ᱟᱨᱠᱤ ᱡᱚᱢ ᱵᱟᱲᱟᱠᱚ ᱟᱹᱰᱤ ᱠᱚᱢ ᱢᱟᱱᱮ ᱡᱮ ᱵᱤᱨ ᱫᱷᱟᱨᱮ ᱨᱮ ᱡᱟᱦᱟᱸᱭ ᱠᱷᱮᱛ ᱛᱟᱠᱚ ᱥᱟᱡᱮ ᱠᱚ ᱡᱚᱢ ᱛᱟᱠᱚᱣᱟ ᱦᱳᱲᱩ ᱠᱚ ᱟᱨᱠᱤ᱾ ᱵᱟᱠᱷᱟᱡ ᱫᱚ ᱵᱟᱝ ᱵᱤᱨ ᱠᱷᱚᱱᱟᱜ ᱜᱮ ᱵᱟᱠᱚ ᱩᱰᱠᱚᱜᱼᱟ ᱟᱨᱠᱤ᱾
ᱚ ᱟᱪᱪᱷᱟ ᱟᱪᱪᱷᱟ ᱦᱮᱸ ᱢᱟᱱᱮ ᱵᱤᱨ ᱠᱚᱫᱚ ᱦᱟᱜ ᱛᱟᱦᱚᱞᱮ ᱢᱟᱨᱟᱝ ᱜᱮᱭᱟ ᱚᱱᱟᱚᱛᱮ ᱛᱮ ᱦᱭᱛᱳ ᱵᱟᱠᱚ ᱩᱰᱩᱠ ᱵᱟᱲᱟᱜᱼᱟ᱾
ᱟᱹᱰᱤ ᱢᱟᱨᱟᱝ ᱢᱟᱱᱮ ᱞᱟᱦᱟᱛᱮ ᱵᱟᱠᱚ ᱞᱟᱹᱭ ᱵᱟᱲᱟᱭᱼᱟ ᱡᱮ ᱢᱟᱵᱟᱫᱤ ᱠᱚ ᱛᱟᱦᱮᱸ ᱠᱟᱱᱟ ᱢᱮᱱᱛᱮ, ᱟᱸᱡᱚᱢ ᱵᱟᱲᱟ ᱦᱩᱭ ᱟᱠᱟᱱᱟ ᱟᱨᱠᱤ᱾ ᱟᱸᱡᱚᱢ ᱠᱟᱜᱼᱟ ᱵᱮᱱ ᱛᱚ, ᱦᱮᱸ ᱚᱱᱟ ᱟᱞᱮᱭᱟ ᱵᱤᱨ ᱠᱚᱨᱮ ᱠᱚ ᱛᱟᱦᱮᱸ ᱦᱮᱸ ᱟᱞᱮᱭᱟᱜ ᱵᱤᱨ ᱠᱚᱨᱮ ᱠᱚ ᱛᱟᱦᱮᱸ ᱵᱟᱲᱟ ᱟᱠᱟᱱᱟ ᱵᱩᱡ ᱫᱟᱵᱮᱱ ᱛᱚ ᱛᱤᱱᱟᱹᱜ ᱢᱟᱨᱟᱝ ᱵᱤᱨ ᱟᱨᱠᱤ᱾
ᱟᱪᱪᱷᱟ ᱡᱟᱭᱦᱳᱠ ᱛᱟᱦᱮ ᱚᱱᱠᱟ ᱵᱚᱛᱚᱨᱟᱱ ᱡᱤᱭᱟᱹᱞᱤ ᱠᱚᱫᱚ ᱪᱮᱫᱠᱟ ᱪᱤ ᱠᱚ ᱢᱮᱱᱟᱜ ᱠᱚ ᱛᱟᱯᱮᱭᱟ ᱢᱟᱱᱮ ᱚᱱᱟ ᱟᱯᱮᱭᱟᱜ ᱵᱤᱨᱲ ᱠᱚᱨᱮ ᱟᱨᱠᱤ?
ᱱᱛᱮᱫᱚ ᱟᱫᱚ ᱵᱤᱨ ᱥᱮᱫ ᱫᱚ ᱩᱱᱟᱹᱜ ᱢᱟᱱᱮ ᱵᱷᱤᱛᱤᱨ ᱥᱮᱫ ᱫᱚ ᱵᱚᱞᱚ ᱵᱟᱝ ᱦᱩᱭᱩᱜᱼᱟ, ᱥᱮᱸᱫᱽᱨᱟ ᱥᱩ- ᱠᱲᱤ ᱥᱮᱸᱫᱽᱨᱟ ᱦᱩᱭᱩᱜ ᱨᱮᱦᱚᱸ, ᱢᱟᱱᱮ ᱫᱷᱟᱨᱮ ᱠᱚᱨᱮ ᱜᱮ ᱥᱩᱠᱨᱤ ᱫᱚᱠᱚ ᱧᱟᱢᱚᱜ ᱜᱮᱭᱟ ᱟᱨᱠᱤ, ᱥᱩᱠᱨᱤ ᱫᱚ ᱡᱚᱢ ᱫᱷᱟᱱ ᱮᱫᱟ ᱥᱮ᱾ ᱡᱟᱦᱟᱸ ᱠᱚ ᱵᱚᱱ ᱨᱚᱦᱚᱭ ᱠᱟᱜᱼᱟ ᱚᱱᱟ ᱫᱷᱟᱨᱮ ᱠᱚᱨᱮ ᱞᱟᱴᱟ ᱢᱮᱱᱟᱜᱼᱟ ᱚᱱᱟ ᱠᱚᱨᱮ ᱛᱟᱦᱮᱱᱟ, ᱟᱨ ᱟᱫᱚ ᱚᱱᱟᱛᱮ ᱢᱟᱱᱮ ᱵᱷᱤᱛᱤᱨ ᱥᱮᱫ ᱫᱚ ᱵᱚᱞᱚ ᱠᱟᱛᱮᱜ ᱫᱚ ᱵᱟᱝ ᱦᱩᱭᱩ ᱟᱠᱟᱱᱟ ᱚᱱᱠᱟ ᱞᱮᱠᱟ ᱟᱡᱸᱚᱢ ᱦᱚᱸ ᱵᱟᱝ ᱟᱸᱡᱚᱢ ᱟᱠᱟᱱᱟ, ᱠᱟᱱᱟ ᱡᱮ ᱵᱟᱝᱢᱟ ᱡᱮ ᱛᱟᱹᱨᱩᱵ ᱠᱚ ᱥᱮ ᱢᱮᱱᱟᱜ ᱠᱚᱣᱟ ᱵᱟᱜ ᱠᱚ ᱢᱮᱱᱟᱜ ᱠᱚᱣᱟ ᱚᱱᱠᱟ ᱫᱚ ᱟᱸᱡᱚᱢ ᱫᱚ ᱵᱟᱝ ᱦᱩᱭ ᱠᱟᱱᱟ᱾ ᱞᱮᱠᱤᱱ ᱦᱚᱨᱤᱱ ᱫᱚ ᱢᱮᱱᱟᱜ ᱠᱚᱣᱟ ᱚᱱᱟ ᱫᱚᱞᱮ ᱧᱮᱞ ᱟᱠᱟᱫ ᱠᱚᱣᱟ᱾ ᱵᱚᱛᱚᱨ ᱟᱠᱟᱱ ᱵᱚᱛᱚᱨᱟᱱ ᱡᱤᱱᱤᱥ ᱫᱚ ᱥᱮᱨᱚᱠᱚᱢ ᱫᱚ ᱟᱹᱣᱨᱤᱤᱞ ᱞᱮ ᱟᱸᱡᱚᱢᱟ ᱟᱨᱠᱤ᱾
ᱚ ᱦᱮᱸ ᱡᱮᱦᱮᱛᱩ ᱞᱟᱹᱭᱮᱫᱟᱢ ᱦᱟᱜ ᱵᱤᱨ ᱠᱚᱦᱚᱸ ᱢᱟᱨᱟᱝ ᱜᱮᱭᱟ ᱛᱟᱦᱚᱞᱮ ᱫᱚ ᱚᱵᱚᱥᱥᱳᱭ ᱡᱤᱵᱽ ᱡᱤᱭᱟᱹᱞᱤ ᱫᱚᱠᱚ ᱛᱟᱦᱮᱱ ᱜᱮᱭᱟ ᱚᱱᱠᱟ ᱦᱟᱸᱜ᱾
ᱦᱩᱸ ᱛᱟᱦᱮᱱ ᱜᱮᱭᱟ ᱠᱚ ᱾ ᱟᱨ ᱢᱟᱱᱮ ᱡᱟᱹᱱᱩᱢ ᱞᱮᱴᱟ ᱠᱚ ᱥᱟᱨᱡᱚᱢ ᱵᱤᱨ ᱜᱮ ᱠᱤᱱᱛᱩ ᱞᱟᱛᱟᱨ ᱨᱮᱫᱚ ᱫᱚᱢᱮ ᱡᱟᱹᱱᱩᱢ ᱦᱟᱱᱟ ᱱᱚ ᱵᱤᱵᱷᱤᱱᱱᱚ ᱨᱚᱠᱚᱢ ᱡᱟᱹᱱᱩᱢ ᱠᱚ ᱛᱟᱦᱮᱱᱟ ᱟᱨᱠᱤ᱾ ᱟᱨᱠᱤ ᱮ ᱠᱟᱨᱚᱱ ᱛᱮ ᱡᱟᱹᱱᱩᱢ ᱞᱟᱴᱟ ᱫᱚᱢᱮ ᱚᱱᱟᱛᱮ ᱵᱷᱤᱛᱤᱨ ᱠᱚ ᱵᱟᱠᱚ ᱵᱚᱞᱚᱱ ᱜᱮᱭᱟ ᱟᱨᱠᱤ᱾
ᱦᱮᱸ ᱢᱟᱱᱮ ᱚᱱᱟ ᱡᱟᱹᱱᱩᱢ ᱛᱮᱜᱮ ᱦᱟᱸᱜ ᱡᱷᱟᱵᱚ ᱮᱥᱮᱫ ᱟᱠᱟᱱᱟ ᱥᱮ ᱪᱮᱫ ᱞᱮᱠᱟ?
ᱦᱮᱸ ᱡᱟᱹᱵᱩᱥᱮᱫ ᱪᱤᱠᱟᱹᱛᱮ ᱥᱮᱸᱫᱽᱨᱟ ᱠᱚᱦᱚᱸ ᱵᱟᱝ ᱜᱟᱱᱚᱜ ᱜᱮᱭᱟ᱾ ᱦᱮᱸ ᱵᱚᱞᱚᱜ ᱜᱮ ᱱᱤᱦᱟᱹᱛ ᱵᱚᱞᱚᱜ ᱜᱮ ᱵᱟᱝ ᱠᱟᱱᱟ ᱚᱸᱰᱮ ᱫᱚ ᱵᱤᱨ ᱨᱮᱱ ᱦᱚᱲ ᱪᱷᱟᱲᱟ ᱚᱠᱚ ᱛᱟᱦᱮᱸ ᱠᱚᱜ ᱚᱸᱰᱮ ᱫᱚ᱾
ᱦᱮᱸ
ᱚᱸᱻ
ᱛᱟᱦᱚᱞᱮ ᱟᱯᱮ ᱚᱱᱟ ᱵᱤᱨ ᱨᱮᱫᱚ ᱚᱱᱟ ᱦᱮᱸ
ᱞᱟᱹᱭᱵᱤᱱ
ᱮᱸ ᱞᱟᱹᱭ ᱫᱟᱞᱤᱧ ᱛᱟᱦᱞᱮ ᱚᱱᱟ ᱵᱤᱨ ᱨᱮᱫᱚ ᱚᱝᱠᱟ ᱪᱮᱜ ᱪᱮᱜ ᱫᱟᱨᱮ ᱠᱚ ᱧᱮᱞᱚᱜᱼᱟ? ᱡᱮᱢᱚᱱ ᱥᱟᱨᱡᱚᱢ ᱫᱟᱨᱮ ᱦᱚᱸ ᱢᱮᱱᱟᱜ ᱜᱮᱭᱟ᱾ ᱟ ᱡᱮᱢᱚᱱ ᱢᱤᱼᱢᱤᱫᱴᱮᱱ ᱴᱚᱴᱷᱟ ᱠᱚᱨᱮ ᱫᱚ ᱱᱚᱝᱠᱟ ᱛᱷᱩᱛᱤ ᱛᱟᱞᱟ ᱛᱮᱜᱮ ᱵᱟᱲᱟᱭ ᱧᱟᱢ ᱦᱩᱭᱱᱟ, ᱡᱮ ᱩᱱᱠᱩ ᱫᱚ ᱡᱮᱢᱚᱱ ᱚᱱᱟ ᱥᱮᱬᱟ ᱥᱮᱬᱟ ᱵᱟᱲᱮ ᱫᱟᱨᱮ ᱥᱟᱶᱛᱮ ᱛᱤᱨᱤᱞ ᱫᱟᱨᱮ ᱚᱱᱟ ᱠᱚᱫᱚᱟᱸ ᱦᱚᱭᱛᱳ ᱵᱟᱠᱚ ᱧᱮᱞ ᱟᱠᱟᱫᱟ᱾ ᱥᱟᱶ ᱛᱮ ᱚᱱᱟ ᱠᱚᱨᱮᱱᱟᱜ ᱡᱮᱢᱚᱱ ᱛᱮᱤᱨᱤᱞ ᱡᱚ, ᱛᱟᱨᱚᱵ ᱡᱚ, ᱚᱱᱟ ᱠᱚᱫᱚᱛ ᱵᱟᱠᱚ ᱡᱚᱲᱟᱣ ᱟᱠᱟᱫᱟ, ᱛᱟᱦᱞᱮ ᱵᱤᱨ ᱠᱚᱨᱮ ᱫᱚ ᱢᱮᱱᱟᱜ ᱟᱥᱮ ᱵᱟᱝ ᱠᱟᱹᱴᱤᱡ ᱵᱮᱱ ᱞᱟᱹᱭ ᱞᱮᱠᱷᱟᱱ ᱵᱷᱟᱹᱜᱤ ᱠᱚᱜᱼᱟ᱾
ᱦᱮᱸ ᱟᱹᱰᱤ ᱡᱟᱹᱥᱛᱤ ᱚᱱᱟ ᱠᱚᱫᱚ ᱢᱮᱱᱟᱜᱼᱟ, ᱟᱨᱠᱤ ᱛᱤᱨᱤᱞ ᱫᱟᱨᱮ ᱫᱚ ᱫᱚᱢᱮᱜ ᱜᱮ ᱢᱮᱱᱟᱜᱼᱟ᱾ ᱢᱩᱨᱩᱫ ᱫᱟᱨᱮ ᱢᱮᱱᱟᱜᱼᱟ, ᱛᱟᱨᱚᱵ ᱫᱟᱨᱮ ᱟᱨ ᱪᱮᱫᱠᱟ ᱛᱟᱨᱚᱵ ᱡᱚᱠᱷᱚᱱ ᱦᱩᱭᱩᱜᱼᱟ ᱥᱮ ᱛᱚᱠᱷᱚᱱ ᱫᱚ ᱢᱟᱱᱮ ᱪᱮᱜ ᱵᱮᱱ ᱞᱟᱹᱭᱟ ᱵᱟᱨᱮ ᱵᱟᱨᱮ ᱠᱷᱚᱱ ᱦᱚᱲ ᱠᱚ ᱦᱤᱡᱩᱜᱼᱟ ᱡᱚᱢ ᱞᱟᱹᱜᱤᱫ ᱛᱮᱤᱨᱤᱞ ᱫᱚ ᱟᱹᱰᱤ ᱡᱳᱨ
ᱟᱪᱪᱷᱟ ᱟᱪᱪᱷᱟ ᱦᱮᱸ ᱦᱮᱸ᱾
ᱦᱮᱸ ᱟᱫᱚ ᱢᱟᱱᱮ ᱞᱟᱦᱟ ᱛᱮᱫᱚ ᱢᱟᱱᱮ ᱞᱟᱹᱴᱩ ᱞᱟᱹᱴᱩ ᱛᱮᱤᱨᱞ ᱫᱟᱨᱮ ᱠᱚ ᱛᱟᱦᱮᱸ ᱠᱟᱱᱟ ᱟᱨᱠᱤ᱾ ᱢᱟᱱᱮ ᱫᱮᱜ ᱦᱚᱸ ᱵᱟᱝ ᱜᱟᱱᱚᱜ ᱛᱟᱦᱮᱸᱜ ᱧᱩᱨᱣᱟᱜ ᱫᱚ ᱡᱟᱦᱟᱸ ᱧᱩ ᱨᱩᱣ ᱠᱟᱱᱟ ᱚᱱᱟ ᱜᱮᱵᱚᱱ ᱡᱚᱢ ᱫᱟᱲᱮᱜᱼᱟ, ᱱᱤᱛᱚᱜ ᱫᱚ ᱟᱫᱚ ᱚᱱᱟ ᱠᱚᱫᱚ ᱠᱚ ᱢᱟᱜ ᱢᱟᱜ ᱛᱮᱠᱚ ᱪᱟᱵᱟᱣ ᱠᱟᱜᱼᱟ, ᱥᱮ ᱟᱡ ᱛᱮᱜ ᱵᱚᱭᱮᱥ ᱛᱮ ᱜᱚᱡ ᱠᱟᱛᱮ ᱜᱚᱡ ᱠᱟᱱᱟ ᱟᱨᱠᱤ ᱚᱱᱟ ᱠᱷᱚᱱᱟᱜ ᱟᱞᱮ ᱦᱩᱰᱤᱧ ᱦᱩᱰᱤᱧ ᱛᱮᱨᱮᱞ ᱫᱟᱨᱮ ᱟᱨᱟᱢ ᱥᱮ ᱢᱟᱱᱮ ᱫᱮᱜ ᱵᱟᱲᱟ ᱠᱟᱛᱮᱜ ᱥᱮ ᱛᱟᱨᱚᱵ ᱠᱚ ᱫᱮᱜ ᱵᱟᱲᱟ ᱠᱟᱛᱮ ᱡᱚᱢ ᱫᱚ ᱜᱟᱱᱚᱜᱼᱟ ᱟᱹᱰᱤ ᱡᱳᱥ ᱥᱤᱵᱤᱞ ᱫᱚ ᱚᱱᱟ ᱠᱚᱫᱚ ᱛᱮᱨᱮᱞᱟ ᱛᱟᱨᱵ ᱫᱚ ᱠᱩᱩᱴᱷᱤᱱ ᱥᱤᱵᱤᱞᱟ᱾
ᱦᱮᱸ ᱟᱨ ᱮᱢᱱᱤᱛᱮ ᱚᱱᱟ ᱫᱚ
ᱟᱥ ᱟ ᱥᱚᱥᱚ ᱫᱟᱨᱮ ᱥᱚᱥᱚᱷᱼᱟ ᱥᱚᱥᱚ ᱫᱟᱨᱮ ᱵᱮᱱ ᱧᱮᱞ ᱠᱟᱜᱼᱟ?
ᱦᱮᱸ ᱦᱮᱸ ᱧᱮᱞ ᱠᱟᱫᱟᱞᱤᱧ ᱥᱚᱥᱚ ᱫᱟᱨᱮ᱾
ᱟᱱᱟ ᱢᱟᱱᱮ ᱵᱤᱞᱟᱹᱛᱤ ᱥᱚᱥᱚ ᱦᱚᱸ ᱟᱨ ᱮᱢᱱᱤ ᱫᱮᱥᱤ ᱫᱮᱥᱤ ᱥᱚᱥᱚ ᱟᱨᱠᱤ᱾
ᱵᱟᱱᱟᱨ ᱜᱮᱞᱤᱧ ᱧᱮᱞ ᱠᱟᱫᱟ᱾
ᱚ ᱚᱱᱟ ᱠᱚ ᱫᱟᱨᱮ ᱠᱚ ᱢᱮᱱᱟᱜᱼᱟ ᱟᱨᱠᱤ ᱢᱟᱱᱮ ᱯᱷᱚᱞ ᱯᱷᱚᱞᱢᱩᱞ ᱫᱚ ᱢᱮᱱᱟᱜ ᱫᱚ ᱢᱮᱱᱟᱜᱼᱟ ᱟᱫᱚ ᱛᱚ ᱪᱤᱠᱟᱹᱭᱟ ᱵᱮᱱ ᱛᱚᱵᱚ ᱨᱮᱦᱚᱸ ᱠᱚ ᱢᱟᱜ ᱫᱚᱠᱚ ᱢᱟᱜ ᱮ ᱜᱮᱭᱟ ᱟᱨᱠᱤ ᱚᱱᱟ ᱫᱟᱨᱮ ᱯᱷᱚᱞᱢᱩᱞ ᱫᱟᱨᱮ ᱠᱚᱠᱚ ᱢᱟᱜ ᱜᱤᱰᱤ ᱠᱟᱜ ᱠᱟᱱᱟ᱾ ᱟᱫᱚ ᱪᱤ ᱠᱟᱹᱭᱟᱱᱮ ᱛᱤᱱᱟᱹᱜ ᱦᱚᱲ ᱵᱮᱱ ᱢᱟᱱᱟ ᱢᱟᱱᱟ ᱠᱟᱣᱟ ᱢᱟ ᱞᱟᱵᱮ᱾
ᱦᱮᱸ ᱟᱫᱚ ᱚᱱᱟ ᱫᱚ ᱡᱚᱛᱚ ᱦᱚᱲ ᱡᱩᱢᱤᱫ ᱠᱟᱛᱮᱜ ᱚᱱᱟ ᱡᱤᱱᱤᱥ ᱫᱚ ᱠᱚᱨᱟᱣ ᱦᱩᱭᱩᱜ ᱛᱟᱵᱚᱱᱟ᱾ ᱢᱤᱫ ᱟᱵᱟᱨ ᱦᱚᱲ ᱵᱚᱱ ᱞᱟᱹᱭ ᱞᱮᱠᱷᱟᱱ ᱟᱸᱡᱚᱢᱟ ᱥᱮ ᱡᱟᱦᱟᱸᱭ ᱠᱚ
ᱦᱮᱸ ᱚᱱᱟ ᱢᱟ ᱴᱷᱤᱠ ᱜᱮ ᱢᱟᱱᱮ ᱟᱵᱮᱱ ᱫᱚ ᱟᱵᱚ ᱢᱚᱫᱽᱫᱷᱮ ᱫᱚ ᱵᱟᱵᱚᱱ ᱥᱚᱢᱟᱱᱟ ᱥᱮ, ᱟᱵᱚ ᱵᱚᱱ ᱢᱤᱴᱤᱱ ᱠᱮᱫᱟ ᱡᱮ ᱵᱟᱵᱚᱱ ᱢᱟᱜ ᱟᱪᱚ ᱠᱚᱣᱟ ᱫᱟᱨᱮ᱾ ᱧᱮᱞᱟ ᱵᱮᱱ ᱟᱡᱜᱮ ᱮᱠᱞᱟ ᱜᱮ ᱪᱚᱠᱳ ᱪᱚᱠᱳ ᱛᱮ ᱟᱹᱭᱩᱵ ᱵᱮᱲᱟ ᱪᱟᱞᱟᱣ ᱠᱟᱛᱮ ᱫᱟᱨᱮ ᱫᱚᱨᱠᱟᱨ ᱛᱟᱭ ᱡᱟᱦᱟᱸ ᱫᱟᱨᱮ ᱚᱱᱟ ᱫᱟᱨᱮ ᱢᱟᱜ ᱠᱟᱛᱮᱜ ᱟᱹᱜᱩ ᱠᱮᱫᱟ ᱚᱝᱠᱟᱱᱟᱜ ᱦᱚᱸᱛᱚ ᱜᱷᱚᱴᱚᱱᱟ ᱦᱩᱭᱩᱜ ᱠᱟᱱᱟ᱾
ᱦᱮᱸ ᱦᱮᱸ ᱦᱮᱸ ᱦᱮᱸ
ᱟᱫᱚ ᱮᱭ ᱦᱩᱭᱩᱜ ᱠᱟᱱᱟ ᱚᱝᱠᱟ ᱚᱝᱠᱟ ᱛᱮ ᱫᱟᱨᱮ ᱯᱟᱞᱟ ᱫᱚ ᱢᱟᱱᱮ ᱟᱫᱚ ᱠᱤᱪᱷᱩ ᱫᱤᱱ ᱠᱚᱭᱮᱠ ᱵᱚᱪᱚᱨ ᱯᱚᱨᱮ ᱫᱚ ᱟᱫᱚ ᱵᱤᱨ ᱡᱤᱱᱤᱥᱴᱟ ᱜᱮ ᱡᱟᱹᱱᱤᱡ ᱫᱚ ᱵᱟᱝ ᱛᱟᱦᱮᱱᱟ᱾
ᱦᱮᱸ ᱟᱫᱚ ᱦᱟᱸᱜ ᱚᱱᱮ ᱵᱤᱨ ᱨᱮ ᱦᱚᱭᱛᱚ ᱮ ᱛᱟᱦᱮᱱ ᱨᱮᱦᱚᱸ ᱦᱚᱭᱛᱳ ᱚᱝᱠᱟ ᱟᱨᱠᱤ ᱠᱟᱹᱴᱤᱡ ᱠᱟᱹᱴᱤᱡ ᱛᱟᱦᱮᱱᱟ ᱩᱱᱟᱹᱜ ᱱᱤᱛᱚᱜ ᱡᱟᱦᱟᱸ ᱥᱮᱬᱟ ᱥᱮᱬᱟ ᱵᱤᱨ ᱢᱮᱱᱟᱜᱼᱟ, ᱮᱢᱱᱤ ᱛᱮ ᱫᱚ ᱩᱱ ᱫᱤᱱ ᱠᱷᱚᱱᱟᱜ ᱫᱚ ᱡᱟᱦᱟᱸ ᱚᱱᱟ ᱢᱟᱨᱟᱝ ᱢᱟᱨᱟᱝ ᱫᱟᱨᱮ ᱠᱚ ᱠᱚᱫᱚ ᱡᱮᱢᱚᱱ ᱟᱞᱮ ᱥᱮᱫ ᱫᱚ ᱩᱱᱟᱹᱜ ᱫᱚ ᱵᱟᱝ ᱧᱮᱞᱚᱜ ᱠᱟᱱᱟ, ᱡᱮᱢᱚᱱ ᱚᱱᱟ ᱛᱤᱨᱤᱞ ᱫᱟᱨᱮ ᱛᱟᱨᱚᱵ ᱫᱟᱨᱮ ᱦᱚᱭᱛᱚ ᱚᱝᱠᱟ ᱵᱤᱨ ᱠᱚᱨᱮ ᱢᱤᱫ ᱵᱟᱨ ᱢᱮᱱᱟᱜᱼᱟ ᱟᱨ ᱡᱟᱦᱟᱸ ᱥᱚᱥᱚ ᱫᱟᱨᱮ ᱦᱟᱸᱜ ᱵᱤᱱ ᱞᱟᱹᱭ ᱠᱮᱫᱟ ᱚᱱᱟ ᱦᱚᱸ ᱡᱮᱢᱚᱱ ᱟᱞᱮ ᱥᱮᱫ ᱫᱚ ᱩᱱᱟᱹᱜ ᱫᱚ ᱦᱟᱸᱜ ᱵᱟᱝ ᱧᱮᱞᱚᱜᱼᱟ᱾ ᱛᱚ ᱫᱚ ᱦᱚᱭᱛᱚ ᱵᱤᱨ ᱠᱚᱨᱮ ᱟᱫ ᱛᱩᱫ ᱚᱝᱠᱟ ᱡᱟᱦᱟᱸ ᱠᱚᱨᱮ ᱯᱟᱞᱮᱜ ᱢᱮᱱᱟᱜ ᱠᱷᱟᱱ ᱦᱟᱸᱜ ᱵᱟᱠᱷᱟᱱ ᱠᱟ ᱫᱚ ᱵᱟᱝ ᱡᱮ ᱫᱚᱢᱮ ᱢᱮᱱᱟᱜᱼᱟ ᱦᱮᱸ᱾
ᱚ ᱦᱮᱸ ᱟᱫᱚ ᱚᱱᱟ ᱠᱚᱫᱚ ᱥᱟᱵ ᱠᱟᱜ ᱢᱮ ᱥᱟᱵ ᱠᱟᱜ ᱵᱮᱱ ᱮᱸ ᱢᱟᱨᱟᱝ ᱫᱟᱨᱮ ᱠᱚᱫᱚ ᱵᱟᱵᱮᱱ ᱢᱟᱜᱽ ᱨᱮᱦᱚᱸ ᱟᱡ ᱛᱮᱜᱮ ᱵᱚᱭᱮᱥ ᱦᱩᱭ ᱞᱮᱱᱠᱷᱟᱱ ᱫᱚ ᱩᱱᱤ ᱫᱚ ᱜᱩᱡᱩᱜᱼᱟᱭ᱾ ᱠᱤᱱᱛᱩ ᱚᱱᱟ ᱨᱮᱱᱟᱜ ᱡᱟ ᱦᱚᱯᱚᱱ ᱛᱮᱫ ᱩᱱᱤ ᱦᱚᱸ ᱡᱩᱫᱤᱢ ᱢᱟᱡᱮᱭᱟ ᱢᱟᱜᱮᱭᱟ ᱛᱟᱦᱞᱮ ᱚᱠᱟ ᱠᱷᱚᱱᱟᱜ ᱯᱟᱨᱪᱟᱜᱼᱟ?
ᱦᱮᱸ ᱦᱮᱸ
ᱚ ᱟᱨ ᱤᱭᱟᱹ ᱪᱮᱫ ᱠᱚ ᱢᱮ ᱵᱟᱹᱨᱩ ᱵᱟᱹᱨᱩ ᱫᱟᱨᱮ ᱵᱮᱱ ᱧᱮᱞ ᱠᱟᱜᱼᱟ ᱥᱮ ᱵᱟᱝ?
ᱵᱩᱨᱩ ᱫᱚ ᱢᱟᱱᱮ ᱠᱳᱫᱽ ᱠᱚ ᱠᱳᱫᱽ ᱫᱟᱨᱮ ᱵᱟᱹᱨᱩ ᱫᱟᱨᱮ ᱠᱳᱫᱽ ᱫᱚ ᱱᱟᱦᱟᱜ ᱡᱚ ᱪᱟᱵᱟᱭᱮᱱᱟ ᱵᱟᱹᱨᱩ ᱫᱚ ᱠᱷᱚᱱ ᱡᱚ ᱵᱤᱞᱤᱜ ᱠᱟᱱᱟ ᱾ ᱠᱟᱱ ᱜᱮᱭᱟ ᱟᱨᱠᱤ ᱟᱹᱰᱤ ᱡᱩᱛ ᱥᱤᱵᱮᱞᱟ ᱾
ᱵᱩᱞᱩᱝ ᱢᱟᱨᱤᱪ ᱨᱮ ᱢᱮᱥᱟ ᱠᱟᱛᱮ ᱵᱚ ᱡᱚᱢ ᱞᱮᱫ ᱛᱟᱦᱮᱡ ᱾ ᱢᱟᱱᱮ ᱵᱤᱨ ᱫᱤᱥᱚᱢ ᱦᱚᱲ ᱫᱚ ᱟᱵᱮᱱ ᱦᱚᱸ ᱠᱟᱱᱟ ᱵᱮᱱ ᱟᱹᱞᱤᱧ ᱦᱚᱸ ᱠᱟᱱᱟ ᱞᱤᱧ ᱢᱟᱱᱮ ᱵᱤᱨ ᱫᱤᱥᱚᱢ ᱦᱚᱲ ᱫᱚ ᱢᱟᱱᱮ ᱯᱷᱚᱞ ᱫᱚ ᱡᱩᱫᱤ ᱵᱮᱱ ᱢᱚᱱᱮᱭᱟ ᱯᱷᱚᱞ ᱢᱩᱞ ᱡᱚᱢ ᱫᱚ ᱟᱨᱟᱢ ᱥᱮ ᱜᱟᱱᱚᱜᱼᱟ ᱠᱤᱱᱛᱩ ᱟᱫᱚ ᱥᱚᱱᱫᱷᱟᱱ ᱟᱹᱜᱩᱭ ᱦᱩᱭᱩᱜᱼᱟ ᱟᱨᱠᱤ ᱾
ᱦᱮᱸ ᱵᱤᱨ ᱥᱮᱫ ᱱᱷᱟᱜ ᱵᱟᱝ ᱪᱟᱞᱟᱣ ᱞᱮᱱ ᱠᱷᱟᱱ
ᱦᱮᱸ ᱚᱱᱟ ᱢᱟ ᱠᱟᱛᱷᱟ ᱠᱟᱱ ᱜᱮᱭᱟ ᱚ